ᱦᱮᱞᱳ, ᱟᱸᱡᱚᱢᱚᱜ ᱠᱟᱱᱟ, ᱦᱮᱸ ᱡᱚᱦᱟᱨ ᱜᱮ ᱡᱚᱦᱟᱨ ᱜᱮ ᱾
ᱦᱮᱸ ᱦᱮᱸ ᱟᱸᱡᱚᱢᱚᱜ ᱠᱟᱱᱟ᱾ ᱤᱧᱟᱹᱜ ᱪᱮᱫ ᱞᱮᱠᱟ ᱨᱚᱲ ᱟᱸᱡᱚᱢᱚᱜ ᱠᱟᱱᱟ?
ᱦᱩᱸ ᱟᱵᱤᱱᱟᱜ ᱦᱚᱸ ᱱᱟᱯᱟᱭ ᱜᱮ ᱟᱡᱢᱚᱜ ᱠᱟᱱᱟ ᱾
ᱟᱪᱪᱷᱟ ᱛᱟᱦᱚᱞᱮ, ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ?
ᱦᱚᱜᱼᱚᱭ ᱦᱟᱸᱜ ᱫᱟᱠᱟ ᱠᱚᱞᱤᱧ ᱡᱚᱢ ᱵᱟᱲᱟᱣ ᱠᱟᱫ ᱛᱮ ᱨᱮᱭᱟᱲ ᱜᱮ ᱦᱚᱭᱮᱜᱼᱟ᱾ ᱛᱚ ᱚᱱᱟᱛᱮ ᱪᱟᱸᱫᱽ ᱨᱮᱞᱤᱧ ᱫᱩᱲᱩᱵ ᱟᱠᱟᱱᱟ ᱦᱟᱸᱜ ᱾
ᱚᱸ᱾ ᱦᱮᱸ ᱟᱹᱞᱤᱧ ᱦᱚᱸ ᱡᱚᱢ ᱵᱟᱲᱟ ᱦᱩᱭ ᱠᱟᱱᱟ ᱾
ᱟᱪᱪᱷᱟ ᱟᱪᱪᱷᱟ ᱾ ᱟᱫᱚ ᱚᱱᱛᱮ ᱫᱚ ᱦᱟᱸᱜ ᱦᱮᱸ ᱞᱟᱹᱭ ᱵᱤᱱ?
ᱛᱟᱦᱚᱞᱮ ᱠᱷᱮᱞ ᱠᱚᱫᱚ ᱵᱤᱱ ᱧᱮᱞᱮᱫᱼᱟ᱾ ᱥᱮ ᱵᱟᱝᱟ ᱯᱷᱤᱯᱟ ᱚᱞᱰ ᱠᱟᱯ ᱠᱷᱮᱞ?
ᱦᱮᱸ ᱠᱷᱮᱞ ᱠᱚᱦᱚᱸ ᱞᱤᱧ ᱧᱮᱞᱮᱫ ᱜᱮᱭᱟ
ᱚ ᱛᱟᱞᱦᱮ ᱞᱮ ᱟᱢ ᱥᱟᱯᱳᱴ ᱫᱚᱠᱚ ᱢᱟᱱᱮ ᱦᱮᱱᱟᱜ ᱠᱚᱣᱟ, ᱢᱟᱱᱮ ᱦᱮᱱᱟᱜ, ᱢᱮᱱᱟᱜ ᱠᱚ ᱛᱟᱵᱤᱱ ᱜᱮᱭᱟ ᱥᱮ ᱵᱟᱹᱱᱩᱜ ᱠᱚᱼᱼ ᱣᱟᱜ ᱦᱟᱨᱟ ᱠᱟᱱᱟ ᱠᱚ ᱾
ᱵᱟᱝ ᱵᱟᱝ ᱟᱹᱞᱤᱧ ᱫᱚ ᱦᱟᱸᱜ ᱚᱠᱚᱭ, ᱴᱤᱢ ᱦᱚᱸ ᱵᱟᱹᱞᱤᱧ ᱥᱟᱯᱳᱚᱴ ᱠᱟᱜ ᱠᱚᱣᱟ᱾ ᱪᱮᱫᱟᱜ ᱥᱮ ᱵᱟᱝᱢᱟ ᱤᱱᱰᱤᱭᱟ ᱜᱮ ᱡᱩᱫᱤ ᱵᱚᱱ ᱱᱚᱝᱟᱼᱼ ᱮᱴᱟᱜ ᱫᱤᱥᱚᱢ ᱥᱟᱯᱚᱴ ᱠᱟᱛᱮᱫ ᱫᱚ ᱪᱮᱫ ᱦᱩᱭᱩᱜᱼᱟ᱾
ᱦᱳᱭ ᱚᱱᱟ ᱦᱚᱸ ᱠᱟᱛᱷᱟ ᱠᱟᱱ ᱜᱮᱭᱟ ᱟᱨ ᱟᱯᱮ ᱥᱮᱫ ᱫᱚ ᱫᱚᱢᱮ ᱦᱚᱭ ᱮᱜᱟᱭ ᱥᱮ
ᱦᱳᱭ ᱱᱚᱛᱮ ᱫᱚ ᱦᱟᱸᱜ ᱫᱚᱢᱮ ᱜᱮ ᱦᱚᱭᱼᱟ᱾ ᱟᱨᱦᱚᱸ ᱡᱟᱹᱱᱤᱡ ᱠᱷᱟᱱᱮ ᱫᱟᱜᱟ ᱱᱤᱛᱚᱜ ᱜᱮ ᱦᱟᱸᱜ ᱚᱱᱛᱮ ᱫᱚ ᱵᱟᱭ ᱵᱟᱭ ᱫᱟᱜ ᱡᱟᱹᱲᱤᱭᱟᱜ ᱛᱮ᱾
ᱫᱟᱜ ᱡᱟᱹᱲᱤ ᱭᱮᱜ ᱜᱮᱭᱟᱭ ᱫᱟᱜ ᱡᱟᱹᱲᱤ ᱫᱚ᱾ ᱟᱫᱚ ᱪᱮᱫ ᱠᱚ ᱛᱟᱦᱚᱞᱮ, ᱱᱤᱛᱚᱜ ᱫᱚ ᱪᱮᱫ ᱠᱚᱯᱮ ᱠᱟᱹᱢᱤ ᱵᱟᱲᱟᱭᱮᱫ-ᱟ?
ᱠᱟᱹᱢᱤ ᱫᱚ ᱦᱟᱸᱜ ᱦᱩᱲᱩ ᱠᱚᱜᱮᱞᱮ ᱨᱚᱦᱚᱭ ᱵᱟᱲᱟᱭᱮᱫᱼᱟ᱾ ᱟᱹᱨᱤᱞᱮ ᱨᱚᱦᱚᱭ ᱯᱩᱨᱟᱹᱣᱟ ᱫᱟᱜ ᱦᱚᱸ ᱟᱹᱰᱤ ᱛᱟᱭᱱᱚᱢ ᱛᱮ ᱫᱟᱜ ᱟᱠᱟᱫ ᱟᱭ, ᱛᱚ ᱱᱚᱛᱮ ᱫᱚ ᱦᱟᱸᱜ ᱚᱱᱟ ᱛᱮᱞᱮ ᱛᱟᱭᱱᱚᱢ ᱠᱟᱱᱟ᱾ ᱟᱸ ᱚᱱᱼᱼ ᱛᱮᱫ ᱫᱚ ᱦᱟᱸᱜ ᱯᱮ ᱛᱤᱱ ᱥᱟᱺᱜᱤᱧ ᱠᱮᱜᱼᱟ᱾ ᱨᱚᱦᱚᱭ ᱠᱟᱹᱢᱤ ᱠᱚᱫᱚ᱾
ᱟᱞᱮ ᱨᱚᱦᱚᱭ ᱠᱚ ᱦᱩᱭ ᱪᱟᱵᱟ ᱠᱟᱱᱛᱮ, ᱱᱚᱜᱼᱚᱭ ᱟᱨᱚᱞᱮ ᱟᱨᱟᱢ ᱠᱟᱜᱼᱟ ᱾ ᱢᱟᱱᱮ ᱮᱸ ᱢᱟᱱᱮ ᱟᱞᱮ ᱫᱚ ᱱᱟᱜ ᱤᱭᱟᱹ ᱵᱩᱨᱩ ᱥᱩᱨ ᱨᱮ ᱚᱲᱟᱜ ᱛᱟ ᱢᱟᱱᱮ ᱵᱩᱨᱩ ᱥᱩᱨ ᱨᱮ ᱵᱟᱹᱫᱽ ᱛᱟᱞᱮ ᱛᱚ ᱟᱫᱚ ᱢᱟᱱᱮ ᱵᱩᱨᱩ ᱥᱮᱫᱟᱜ ᱫᱟᱜ ᱠᱚ, ᱡᱷᱚᱛᱚ ᱟᱞᱮᱭᱟᱜ ᱵᱟᱹᱫᱽ ᱨᱮᱜᱮ ᱟᱬᱜᱚᱱ ᱜᱮᱭᱟ ᱥᱮ ᱟᱫᱚ ᱟᱞᱮᱭᱟᱜ ᱫᱚ ᱢᱟᱱᱮ ᱢᱟᱲᱟᱝ ᱨᱮᱜᱮ, ᱢᱟᱲᱟᱝ ᱨᱮ ᱞᱮ ᱛᱚᱞᱟ ᱦᱩᱭᱩᱠᱟᱜᱼᱟ᱾ ᱨᱚᱦᱚᱭ ᱠᱚᱦᱚᱸ ᱢᱟᱲᱟᱝ ᱮᱸ ᱨᱚᱦᱚᱭ ᱠᱚᱦᱚᱸ ᱯᱩᱨᱟᱹᱣ ᱠᱟᱱ ᱛᱟᱞᱮᱭᱟ, ᱯᱮ ᱯᱩᱱ ᱫᱤᱱ ᱦᱩᱭᱩᱜ ᱠᱟᱱᱟ ᱯᱩᱨᱟᱹᱣ ᱟᱛᱜ ᱢᱟᱱᱮ ᱢᱟᱲᱟᱝ ᱠᱷᱚᱱᱮ ᱫᱟᱜ ᱤᱫᱤ ᱠᱟᱜᱟᱭ ᱟᱭ ᱟᱨ ᱢᱟᱱᱮ ᱜᱟᱰᱟ ᱢᱟᱱᱮ ᱵᱩᱨᱩ ᱨᱮᱱᱟᱜ ᱫᱟᱜ ᱠᱚᱦᱚᱸ ᱡᱷᱟᱨᱟᱣ ᱟᱬᱜᱚᱱᱟ ᱡᱷᱚᱛᱚ᱾ ᱟᱞᱮᱭᱟᱜ ᱵᱟᱹᱫᱽ ᱪᱮᱫ ᱞᱮᱠᱟ ᱛᱮᱜᱮ ᱪᱟᱨᱟᱜᱼᱟ᱾ ᱦᱳᱭ ᱦᱳᱭ
ᱟᱨ ᱛᱟᱦᱚᱞᱮ ᱠᱷᱟᱱ ᱚᱱᱛᱮ ᱢᱟ ᱵᱤᱱ ᱞᱟᱹᱭᱮᱫᱼᱟ᱾ ᱵᱩᱨᱩ ᱦᱟᱸᱜ ᱟᱫᱚ ᱵᱩᱨᱩ ᱠᱚᱨᱮ ᱫᱚ ᱦᱟᱹᱼᱼ ᱦᱟᱹᱛᱤ ᱠᱚ ᱠᱩᱞᱵᱟᱱᱟ ᱠᱚᱫᱚ ᱠᱚ ᱧᱮᱞ ᱧᱟᱢᱚᱜ ᱠᱟᱱ ᱜᱮᱭᱟ ᱥᱮ ᱦᱟᱸᱜ ᱠᱚ
ᱢᱟᱱᱮ ᱤᱱᱟᱹ ᱵᱩᱨᱩ ᱦᱮᱡ ᱵᱟᱲᱟᱜ ᱠᱟᱱ, ᱜᱮᱭᱟ ᱠᱚ ᱦᱮᱡ ᱫᱚ᱾ ᱟᱫᱚ ᱦᱟᱹᱜ ᱱᱤᱭᱟᱹ ᱫᱷᱟᱹᱵᱤᱡ ᱫᱚ ᱱᱟᱜ ᱵᱟᱠᱚ ᱦᱮᱡ ᱠᱟᱱᱟ᱾ ᱱᱚᱜᱼᱚᱭ ᱱᱟ ᱢᱟᱲᱟᱝ ᱠᱚ ᱦᱮᱡ ᱞᱮᱱᱟ ᱱᱚᱜᱼᱚᱭ ᱮᱸ ᱥᱟᱠᱨᱟᱛ ᱥᱟᱠᱨᱟᱛ ᱠᱚ ᱦᱮᱡ ᱞᱮᱱᱟ
ᱦᱩᱸ ᱦᱩᱸ᱾
ᱥᱟᱠᱨᱟᱛ ᱥᱟᱠᱨᱟᱛ ᱦᱮᱡ ᱞᱮᱱᱟ ᱠᱚ ᱟᱫᱚ ᱱᱤᱛᱚᱜ ᱫᱚ ᱱᱟᱜ ᱦᱩᱲᱩ ᱠᱚ ᱦᱟᱸᱜ ᱚᱱᱠᱟ ᱵᱟᱹᱱᱩᱜ ᱟᱥᱮ ᱟᱫᱚ ᱱᱚ-ᱚᱭ ᱱᱟᱜ ᱦᱩᱲᱩ ᱠᱚ ᱱᱟᱜ᱾ ᱢᱟᱱᱮ ᱦᱟᱸᱜ ᱞᱮ ᱨᱚᱦᱚᱭᱟ ᱡᱚᱠᱷᱚᱱᱼᱟ ᱵᱤᱞᱤᱜᱼᱟ ᱾ ᱵᱤᱞᱤ ᱢᱟᱱᱮ ᱚᱱᱮ ᱩᱱᱟᱹᱜ ᱵᱤᱞᱤ ᱦᱚᱸ ᱵᱟᱝᱟ ᱠᱟᱹᱡ ᱚᱱᱮ ᱯᱩᱸᱰ ᱯᱩᱸᱰ ᱛᱟᱦᱮᱱ ᱫᱚ ᱟᱫᱚ ᱚᱱᱮ ᱚᱱᱠᱟ ᱥᱚᱢᱚᱭ ᱠᱚ ᱦᱤᱡᱩᱜ ᱟᱠᱚ ᱟᱨ ᱠᱚ ᱡᱚᱢᱟ, ᱟᱞᱮᱭᱟᱜ ᱦᱚᱸᱠᱚ ᱡᱚᱢ ᱛᱟᱞᱮ ᱜᱮᱭᱟ ᱾
ᱟᱪᱪᱷᱟ ᱾
ᱦᱳᱭ ᱛᱤᱱᱟᱹᱜ ᱠᱚ ᱡᱚᱢᱟ ᱩᱱᱟᱹᱜ ᱠᱚ ᱞᱮᱵᱮᱫ ᱞᱟᱯᱟᱞ ᱞᱩᱰᱟᱹᱭᱟ ᱾
ᱚᱸᱻ
ᱦᱳᱭ ᱛᱟᱦᱚᱞᱮ ᱟᱯᱮ ᱫᱚ ᱢᱟᱱᱮ ᱪᱮᱫ ᱠᱚᱛᱮ ᱯᱮ ᱢᱟᱱᱮ ᱯᱮ ᱪᱟᱥᱮᱜ-ᱟ᱾
ᱟᱞᱮ ᱫᱚ ᱦᱟᱸᱜ ᱱᱤᱭᱟᱹ ᱡᱚᱠᱷᱟ ᱫᱚ ᱦᱚᱲ ᱞᱮ ᱞᱟᱜᱟᱣ ᱠᱟᱜ ᱠᱚ ᱛᱟᱦᱮᱸᱫ ᱟᱨ ᱢᱟᱲᱟᱝ ᱡᱚᱠᱷᱟ ᱫᱚ ᱦᱟᱸᱜ ᱢᱮᱥᱤᱱ ᱛᱮᱞᱮ ᱨᱚᱦᱚᱭ ᱠᱟᱫ ᱛᱟᱦᱮᱸᱫ᱾ ᱟᱫᱚᱭ ᱡᱚᱛᱚ ᱠᱷᱚᱱ ᱡᱟᱹᱥᱛᱤ ᱫᱚ ᱧᱮᱞᱚᱜ ᱠᱟᱱᱟ ᱢᱮᱥᱤᱱ ᱛᱮ ᱨᱚᱦᱚᱭ ᱞᱮᱠᱷᱟᱱ ᱟᱹᱰᱤ ᱜᱟᱱ ᱜᱮ ᱠᱷᱚᱛᱤᱜ ᱠᱟᱱᱟ᱾ ᱚᱱᱟ ᱛᱮᱜᱮ ᱱᱤᱭᱟᱹ ᱡᱚᱠᱷᱟ ᱫᱚ ᱦᱚᱲ ᱞᱮ ᱞᱟᱜᱟᱣ ᱟᱠᱟᱫ ᱠᱚᱣᱟ ᱾
ᱚ ᱦᱳᱭ ᱛᱚ ᱾
ᱱᱮᱛᱟᱨ ᱢᱟ ᱱᱟᱣᱟ ᱱᱟᱣᱟᱱ ᱡᱤᱱᱤᱥ ᱠᱚ ᱩᱰᱩᱠᱚᱜ ᱠᱟᱱᱟ ᱛᱚ ᱴᱮᱠᱱᱳᱞᱚᱡᱤ ᱟᱹᱰᱤ ᱜᱟᱱ ᱜᱮ ᱢᱟᱲᱟᱝ ᱤᱫᱤᱜ ᱠᱟᱱᱟ ᱾
ᱛᱟᱦᱚᱞᱮ ᱢᱟᱱᱮ ᱪᱮᱫ ᱦᱳᱭ ᱪᱮᱫ ᱦᱩᱲᱩ ᱯᱮ ᱪᱟᱥ ᱟᱠᱟᱫ-ᱟ?
ᱛᱚᱵᱮ ᱦᱟᱸᱜ ᱢᱤᱱᱤᱠᱮᱴ ᱪᱟᱣᱞᱮ ᱞᱮ ᱪᱟᱥ ᱟᱠᱟᱜ-ᱟ ᱦᱩᱲᱩ ᱞᱮ ᱪᱟᱥ ᱟᱠᱟᱜ-ᱟ᱾
ᱚ ᱾ ᱚᱱᱟ ᱫᱚ ᱪᱮᱜ ᱡᱷᱟᱹᱞ ᱡᱷᱟᱹᱞ ᱪᱟᱹᱣᱞᱮ ᱥᱮ?
ᱦᱳᱭ ᱦᱳᱭ ᱾
ᱚ ᱾ ᱵᱟᱞᱮ ᱧᱮᱞ ᱠᱟᱜ-ᱟ, ᱵᱟᱹᱞᱤᱧ ᱧᱮᱞ ᱠᱟᱜ-ᱟ, ᱚᱱᱠᱟᱱᱟᱜ ᱫᱚ ᱟᱞᱮ ᱫᱚ ᱮᱢᱱᱤ ᱨᱮᱸᱜᱮᱡ ᱦᱚᱲᱟᱜ ᱥᱚᱨᱱᱚ ᱜᱮᱞᱮ ᱪᱟᱥ ᱜᱮᱭᱟ ᱟᱨ ᱚᱱᱟ ᱵᱷᱚᱡᱽᱱᱟ ᱦᱩᱲᱩ ᱾ ᱚᱱᱟ ᱟᱨᱟᱜ ᱟᱨᱟᱜ ᱧᱚᱜ ᱧᱮᱞᱚᱜ ᱫᱚ ᱫᱟᱜ ᱢᱟᱹᱰᱤ ᱫᱚᱢᱮ ᱥᱤᱵᱤᱞ ᱫᱚ ᱚᱱᱟᱞᱮ ᱪᱟᱥ ᱟᱠᱟᱜ-ᱟ ᱦᱳᱭ᱾
ᱟᱪᱪᱷᱟ ᱟᱪᱪᱷᱟ ᱟᱪᱪᱷᱟ ᱾
ᱛᱟᱦᱚᱞᱮ ᱫᱟᱜ ᱵᱟᱲᱟᱭᱮᱫ ᱠᱷᱟᱡ ᱫᱚ ᱱᱟᱦᱟᱜ ᱜᱟᱰᱟ ᱠᱚ ᱟᱯᱮ ᱥᱮᱫ ᱫᱚ ᱵᱟᱱ ᱠᱟᱱᱟ ᱥᱮ ᱵᱟᱝᱟ ᱥᱮ ᱜᱟᱰᱟ ᱠᱚᱫᱚ ᱵᱟᱹᱱᱩᱜ-ᱟ?
ᱟᱞᱮ ᱱᱚᱛᱮ ᱫᱚ ᱦᱟᱸᱜ ᱜᱟᱰᱟ ᱠᱚᱫᱚ ᱵᱟᱹᱱᱩᱜᱼᱟ, ᱟᱸ ᱜᱟᱹᱰᱭᱟᱹ ᱠᱚ ᱢᱮᱱᱟᱜᱼᱟ᱾ ᱦᱩᱰᱤᱧ ᱦᱩᱰᱤᱧ ᱰᱚᱵᱷᱟᱜ ᱚᱱᱟ ᱠᱚᱨᱮ ᱜᱮ ᱦᱟᱸᱜ ᱞᱮ ᱪᱟᱞᱟᱣ ᱵᱟᱲᱟᱜ ᱜᱮᱭᱟ ᱦᱟᱹᱠᱩ ᱥᱟᱵ ᱠᱚᱫᱚ ᱾ ᱚᱱᱟ ᱠᱚᱨᱮ ᱠᱷᱚᱱᱜᱮᱞᱮ ᱥᱟᱵ ᱟᱹᱜᱩ ᱠᱚᱜᱮᱭᱟ ᱾
ᱟᱪᱪᱷᱟ, ᱛᱟᱦᱚᱞᱮ ᱛᱚ ᱛᱟᱦᱚᱞᱮ ᱚᱠᱟ ᱠᱚᱨᱮ ᱯᱮ ᱛᱩᱯᱩᱱ ᱜᱮᱭᱟ ᱟᱯᱮ ᱫᱚ?
ᱛᱩᱯᱩ, ᱛᱩᱯᱩ ᱫᱚ ᱦᱟᱸᱜ ᱱᱮᱛᱟᱨ ᱫᱚ ᱠᱚᱞ ᱠᱚ ᱵᱟᱹᱭᱥᱟᱹᱣ ᱟᱠᱟᱫ ᱞᱮᱭᱟ ᱢᱤᱫ ᱡᱟᱭᱜᱟ ᱨᱮ ᱚᱸᱰᱮ ᱜᱮ ᱟᱛᱩ ᱨᱤᱱ ᱥᱟᱱᱟᱢ ᱦᱚᱲ ᱪᱟᱞᱟᱣ ᱠᱟᱛᱮ ᱚᱸᱰᱮ ᱜᱮᱞᱮ ᱛᱩᱯᱩᱱ ᱜᱮᱭᱟ ᱯᱟᱹᱨᱤ ᱯᱟᱹᱨᱤ ᱛᱮ᱾
ᱚ ᱟᱪᱪᱷᱟ ᱾ ᱦᱳᱭ ᱛᱟᱦᱚᱞᱮ ᱮ ᱟᱢᱫᱚ ᱢᱟᱱᱮ ᱟᱵᱤᱱ ᱫᱚ ᱛᱤᱱᱟᱹᱜ ᱫᱷᱟᱹᱵᱤᱡ ᱵᱤᱱ ᱚᱞᱚᱜ ᱯᱟᱲᱦᱟᱣ ᱟᱠᱟᱱᱟ?
ᱟᱹᱞᱤᱧ ᱫᱚ ᱦᱟᱸᱜ ᱱᱚᱜ-ᱚᱭ ᱛᱚ ᱱᱤᱛᱚᱜ ᱫᱚ ᱠᱚᱞᱮᱡ ᱞᱤᱧ ᱠᱚᱢᱯᱞᱤᱴ ᱟᱠᱟᱫ ᱛᱮ ᱮᱢ ᱮ ᱨᱮᱞᱤᱧ ᱵᱷᱚᱨᱛᱤᱭ ᱠᱟᱱᱟ ᱦᱟᱸᱜ᱾
ᱚ, ᱪᱮᱫ ᱛᱮᱵᱤᱱ ᱯᱟᱲᱦᱟᱜ ᱠᱟᱱᱟ ᱢᱟᱱᱮ ᱚᱠᱟ ᱥᱟᱵᱽᱡᱮᱠᱴ ᱵᱮᱱ ᱦᱟᱛᱟᱣ ᱟᱠᱟᱟᱜᱼᱟ?
ᱟᱹᱞᱤᱧ ᱫᱚ ᱱᱤᱛᱚᱜ ᱫᱚ ᱦᱟᱸᱜ ᱯᱚᱞᱤᱴᱤᱠᱮᱞ ᱥᱟᱭᱮᱱᱥᱞᱤᱧ ᱯᱟᱲᱦᱟᱜ ᱠᱟᱱᱟ ᱥᱟᱱᱛᱟᱲᱤ ᱛᱮᱜᱮ ᱾ ᱱᱮᱛᱟᱨ ᱢᱟ ᱟᱹᱰᱤᱜᱟᱱ ᱜᱮ ᱧᱮᱞᱚᱜ ᱠᱟᱱᱟ, ᱥᱟᱱᱛᱟᱲᱤ ᱛᱮᱢᱟ ᱵᱟᱝᱠᱚ ᱯᱟᱲᱦᱟᱜ ᱠᱟᱱᱟ ᱥᱮ ᱯᱟᱲᱦᱟᱣ ᱦᱚᱸ ᱵᱟᱝ ᱯᱟᱲᱦᱟᱣ ᱥᱟᱱᱟᱭᱮᱫ ᱠᱚᱣᱟ ᱥᱟᱱᱛᱟᱲᱤ ᱛᱮ, ᱦᱮᱸ ᱪᱷᱟᱹᱛᱤᱠ ᱡᱟᱹᱛᱤᱭᱟᱜ ᱜᱮ ᱠᱚ ᱞᱟᱦᱟ ᱪᱟᱞᱟᱜ ᱠᱟᱱᱟ ᱥᱟᱱᱟᱢ ᱞᱮᱠᱟᱱᱟᱜ ᱡᱤᱱᱤᱥ ᱛᱮ ᱜᱮ, ᱚᱱᱟᱛᱮ ᱟᱹᱞᱤᱧ ᱫᱚ ᱦᱟᱸᱜ ᱞᱤᱧ ᱪᱤᱱᱛᱟᱹ ᱵᱷᱟᱵᱽᱱᱟ ᱟᱠᱟᱜ ᱥᱟᱱᱛᱟᱲ ᱛᱮᱜᱮ ᱞᱤᱧ ᱯᱟᱲᱦᱟᱜᱼᱟ᱾
ᱚᱻ, ᱦᱳᱭ ᱢᱟᱱᱮ ᱚᱱᱟ ᱦᱚᱸ ᱫᱚᱨᱠᱟᱨ ᱠᱟᱱ ᱜᱮᱭᱟ ᱥᱮ ᱟᱵᱚᱣᱟᱜ ᱟᱭᱳ ᱟᱲᱟᱝ ᱢᱟᱱᱮ ᱢᱟᱲᱟᱝ ᱥᱮᱫ ᱤᱫᱤ ᱾ ᱚᱱᱮ ᱠᱟᱛᱷᱟ ᱨᱮ ᱠᱚ ᱞᱟᱹᱭᱟ ᱥᱮ ᱡᱟᱱᱟᱢ ᱟᱭᱳ ᱨᱮᱸᱜᱮᱡ ᱨᱮᱦᱚᱸᱭ ᱩᱱᱤ ᱜᱮ ᱦᱟᱨᱟᱦᱟᱭ ᱥᱮ ᱾
ᱦᱮᱸ ᱦᱮᱸ,
ᱨᱮᱸᱜᱮᱡ, ᱱᱤᱛᱳᱜ ᱫᱚ ᱱᱟᱦᱟᱜ ᱵᱚᱱ ᱨᱮᱸᱜᱮᱡ ᱜᱮᱭᱟ ᱯᱟᱞᱮᱫ ᱢᱤᱫ ᱫᱤᱱ ᱵᱟᱝ ᱢᱤᱫ ᱫᱤᱱ, ᱢᱤᱫᱴᱤᱡ ᱟᱵᱚ ᱦᱚᱸ ᱢᱟᱱᱮ ᱵᱮᱥ ᱡᱟᱭᱜᱟ ᱨᱮ, ᱢᱟᱱᱮ ᱠᱟᱹᱡᱠᱟᱹᱡ ᱛᱮ ᱱᱟᱦᱟᱜ ᱱᱚᱜᱼᱚᱭ ᱵᱚᱱ ᱩᱛᱱᱟᱹᱣ ᱤᱫᱤᱭ ᱟᱠᱟᱱ ᱜᱮᱭᱟ ᱱᱚᱜᱼᱚᱭ ᱟᱵᱚᱭᱤᱡ, ᱱᱟᱦᱟᱜ ᱱᱚᱜᱼᱚᱭ ᱤᱭᱟᱹ ᱨᱟᱥᱴᱨᱚᱯᱚᱛᱤ ᱫᱨᱳᱯᱚᱫᱤ ᱢᱩᱨᱢᱩ ᱩᱱᱤ ᱦᱚᱸ ᱱᱚᱜᱼᱚᱭ ᱱᱟᱦᱟᱜ ᱵᱮᱱᱟᱣ ᱜᱚᱫ ᱟᱠᱟᱱᱟ᱾ ᱟᱨ ᱱᱚᱜ-ᱚᱭ ᱱᱟᱦᱟᱜ ᱟᱹᱰᱤᱜᱟᱱ ᱡᱟᱭᱜᱟ ᱨᱮ ᱜᱮ ᱱᱚᱜ-ᱚᱭ ᱚᱞᱚᱜ ᱯᱟᱲᱦᱟᱣ ᱱᱟᱦᱟᱜ ᱵᱚ ᱮᱦᱚᱵ ᱤᱫᱤ ᱠᱟᱱᱟ ᱦᱩᱸ, ᱚᱞ ᱠᱚ ᱱᱟᱦᱟᱜ ᱱᱚᱜᱼᱚᱭ ᱦᱚᱭ᱾
ᱦᱚᱸ ᱚᱝᱠᱟᱜᱮ ᱡᱩᱫᱤ ᱥᱟᱱᱟᱢ ᱦᱚᱲ ᱜᱮᱵᱚᱱ ᱪᱷᱩᱴᱟᱹᱜᱼᱟ ᱛᱟᱦᱚᱞᱮ ᱠᱷᱟᱱ ᱟᱵᱚᱣᱟᱜ ᱟᱭᱳ ᱟᱲᱟᱝ ᱦᱚᱸ ᱢᱟᱲᱟᱝ ᱞᱮ ᱨᱮ ᱜᱮ ᱛᱟᱦᱮᱱᱟ ᱥᱮ ᱞᱟᱦᱟ ᱨᱮ ᱜᱮ ᱛᱟᱦᱮᱱᱟ ᱥᱟᱱᱟᱢ ᱦᱚᱲ ᱤᱱᱟᱹ ᱠᱷᱟᱱ ᱵᱷᱟᱹᱜᱮ ᱞᱮᱠᱟ ᱠᱚ ᱵᱟᱰᱟᱭ ᱧᱟᱢᱟ᱾ ᱡᱮ ᱵᱟᱝᱟ ᱥᱟᱱᱛᱟᱲ ᱛᱮ ᱦᱚᱸ ᱚᱞᱚᱜ ᱯᱟᱲᱦᱟᱣ ᱜᱟᱱᱚᱜ ᱜᱮᱭᱟ ᱾ ᱚᱞᱚᱜ ᱯᱟᱲᱦᱟᱣ ᱠᱟᱛᱮ ᱦᱚᱸ ᱱᱟᱯᱟᱭ ᱱᱟᱯᱟᱭ ᱡᱟᱭᱜᱟ ᱨᱮ ᱜᱮ
ᱪᱟᱞᱟᱣ ᱦᱳᱭ, ᱟᱪᱪᱷᱟ ᱛᱟᱦᱞᱮ ᱟᱹᱵᱤᱱ ᱫᱚ ᱢᱟᱱᱮ ᱦᱮᱸ ᱟᱹᱵᱤᱱ ᱢᱟᱱᱮ ᱟᱹᱵᱤᱱᱟᱜ ᱠᱚᱞᱮᱡᱽ ᱢᱟᱱᱮ ᱤᱭᱩᱱᱤᱵᱷᱟᱨᱥᱤᱴᱤ ᱨᱮ ᱫᱚ, ᱢᱟᱱᱮ ᱚᱱᱠᱟ ᱛᱩᱢᱫᱟᱜ ᱴᱟᱢᱟᱠ ᱞᱟᱜᱽᱲᱮ ᱮᱱᱮᱡ ᱠᱚ ᱪᱮᱫ ᱞᱮᱠᱟ ᱯᱮ ᱢᱟᱱᱮ ᱟᱯᱮ ᱠᱚ ᱢᱟᱱᱮ ᱪᱮᱫ ᱞᱮᱠᱟ ᱯᱮ ᱠᱚᱨᱟᱣ ᱜᱮ ᱢᱟᱱᱮ ᱯᱨᱳᱜᱨᱟᱢ ᱡᱟᱦᱟᱱᱟᱜ ᱯᱮ ᱥᱟᱯᱲᱟᱣ ᱜᱮᱭᱟ ᱡᱟᱦᱟᱱᱟᱜ ᱠᱚ ᱥᱮ ᱵᱟᱝ ᱦᱩᱭᱩᱜ ᱜᱮᱭᱟ?
ᱯᱨᱳᱜᱨᱟᱢ ᱫᱚ ᱦᱟᱸᱜ ᱦᱩᱭ ᱫᱚ ᱦᱩᱭᱩᱜ ᱜᱮᱭᱟ, ᱟᱫᱚ ᱡᱩᱛ ᱛᱟᱞᱮᱫ ᱫᱚ ᱦᱟᱸᱜ ᱵᱚᱠᱥ ᱠᱚ ᱫᱚ ᱵᱟᱝᱞᱮ ᱟᱹᱜᱩᱭ ᱜᱮᱭᱟ, ᱛᱩᱢᱫᱟᱜ ᱴᱟᱢᱟᱠ ᱟᱛᱮ ᱜᱮ ᱡᱚᱛᱚ ᱯᱨᱳᱜᱨᱟᱢ ᱜᱮ ᱞᱮ ᱠᱚᱨᱟᱣ ᱦᱚᱪᱚᱭ ᱜᱮᱭᱟ ᱦᱟᱸᱜ,
ᱚᱻ ᱦᱳᱭ ᱛᱚ ᱛᱟᱦᱚᱞᱮ ᱪᱮᱫ ᱠᱚ ᱢᱟᱱᱮ ᱪᱮᱫ? ᱠᱚ ᱢᱟᱱᱮ ᱮᱱᱮᱡ ᱥᱮᱨᱮᱧ ᱠᱚ ᱫᱚ ᱢᱟᱱᱮ ᱪᱮᱫ ᱞᱮᱠᱟᱱᱟᱜ ᱯᱮ ᱦᱮᱸ ᱢᱟᱱᱮ ᱯᱮ ᱮᱞᱟᱣ ᱜᱮᱭᱟ ᱢᱟᱱᱮ ᱪᱮᱫ ᱞᱮᱠᱟ ᱱᱟᱜ ᱮᱱᱮᱡ ᱥᱮᱨᱮᱧ ᱛᱮ ᱜᱮ ᱯᱮ ᱮᱱᱮᱡ ᱜᱮᱭᱟ? ᱚᱝᱠᱟ ᱫᱚ ᱦᱟᱸᱜ ᱢᱟᱱᱮ ᱪᱮᱫ ᱥᱮᱨᱮᱧ ᱠᱚ ᱞᱟᱜᱽᱲᱮ ᱫᱚᱝ ᱪᱮᱫ ᱫᱟᱸᱥᱟᱭ ᱪᱮᱫ ᱠᱚ ᱯᱮ ᱥᱟᱯ ᱥᱟᱯᱲᱟᱣ ᱟᱠᱟᱜ ᱜᱮᱭᱟ,
ᱟᱞᱮ ᱫᱚ ᱦᱟᱸᱜ ᱥᱟᱱᱟᱢ ᱞᱮᱠᱟᱱ ᱮᱱᱮᱡ ᱥᱮᱨᱮᱧ ᱡᱮ ᱚᱠᱚᱭ ᱵᱟᱹᱵᱩ ᱜᱤᱫᱽᱨᱟᱹ ᱚᱠᱚᱭ ᱚᱠᱟ ᱞᱮᱠᱟᱭ ᱮᱱᱮᱡ ᱫᱟᱲᱮᱭᱟᱜᱼᱟ ᱥᱮ ᱚᱠᱟ ᱞᱮᱠᱟ, ᱚᱠᱟ ᱠᱚ ᱨᱩᱭᱟ, ᱡᱮᱞᱮᱠᱟ ᱦᱟᱸᱜ ᱫᱚᱝ ᱠᱷᱟᱱ ᱫᱚᱝ, ᱞᱟᱸᱜᱽᱲᱮ ᱠᱷᱟᱱ ᱞᱟᱸᱟᱜᱽᱲᱮ, ᱥᱟᱱᱟᱢ ᱞᱮᱠᱟᱱᱟᱜ ᱜᱮ ᱥᱟᱯᱲᱟᱣ ᱠᱟᱛᱮᱫ ᱚᱱᱟ ᱠᱚ ᱞᱮ ᱠᱚᱨᱟᱣ ᱜᱮᱭᱟ ᱾
ᱟᱪᱼᱪᱷᱟ, ᱛᱟᱦᱚᱞᱮ ᱱᱤᱛᱳᱜ ᱫᱚ ᱱᱟᱦᱟᱜ, ᱛᱟᱦᱞᱮ ᱱᱤᱛᱚᱜ ᱫᱚ ᱪᱷᱩᱴᱤ ᱨᱮ ᱦᱮᱱᱟᱜ ᱵᱤᱱᱟ ᱥᱮ ᱦᱩᱭᱩᱜ ᱠᱟᱱ ᱜᱮᱭᱟ?
ᱱᱤᱛᱚᱜ ᱫᱚ ᱦᱟᱸᱜ ᱪᱷᱩᱴᱤ ᱨᱮ ᱢᱮᱱᱟᱜ ᱟᱠᱟᱫ ᱞᱤᱧᱟᱹ ᱱᱚᱜᱼᱚᱭ ᱛᱚ ᱦᱟᱸᱜ ᱜᱟᱯᱟ ᱢᱮᱭᱟᱝ ᱜᱮ ᱪᱷᱟᱹᱛᱤᱠ ᱠᱚᱣᱟᱜ ᱨᱚᱛᱷ ᱡᱟᱛᱨᱟ ᱥᱮ ᱨᱚᱛᱷᱚ ᱡᱟᱛᱨᱟ ᱡᱟᱛᱨᱟ ᱠᱚ ᱞᱟᱹᱭ ᱫᱚ ᱚᱱᱟ ᱠᱷᱟᱹᱛᱤᱨ ᱪᱷᱩᱴᱤ ᱠᱚ ᱮᱢ ᱟᱠᱟᱱᱟ ᱾
ᱟᱪᱼᱪᱷᱟ ᱛᱟᱦᱞᱮ ᱟᱯᱮ ᱟᱯᱮ ᱥᱮᱫ ᱫᱚ ᱦᱩᱭᱩᱜ ᱜᱮᱭᱟ ᱥᱮ ᱵᱟᱝᱟ ᱛᱚ ᱵᱮ?
ᱦᱮᱸ, ᱟᱞᱮ ᱱᱚᱛᱮ ᱦᱚᱸ ᱦᱩᱭᱩᱜ ᱜᱮᱭᱟ ᱩᱱᱟᱹᱜ ᱮᱠᱴᱟ ᱫᱚ ᱵᱟᱝ ᱪᱷᱳᱴᱳ ᱠᱷᱟᱴᱳ ᱵᱷᱟᱵᱽ ᱛᱮ ᱜᱮ ᱦᱩᱭᱩᱜ ᱜᱮᱭᱟ ᱾
ᱚᱻ ᱢᱟᱱᱮ ᱫᱤᱠᱩ ᱠᱚ ᱦᱮᱱᱟᱜ ᱠᱚᱣᱟ,
ᱦᱚᱸ ᱦᱚᱭ ᱫᱤᱠᱩ ᱠᱚ ᱢᱮᱱᱟᱜ ᱠᱚᱣᱟ᱾
ᱟᱪᱪᱷᱟ ᱩᱸ ᱦᱩᱸᱜ ᱟᱞᱮ ᱴᱷᱮᱱ ᱫᱚ ᱢᱤᱴᱤᱜ ᱢᱤᱫ ᱴᱤᱜ ᱨᱳᱫ ᱜᱟᱹᱰᱤ ᱠᱚ ᱜᱚᱦᱚᱲᱟ ᱟᱹᱰᱤ ᱢᱟᱨᱟᱝᱟᱜ ᱢᱟᱨᱟᱝ ᱧᱚᱜ ᱠᱚ ᱵᱮᱱᱟᱣ ᱠᱟᱜᱼᱟ᱾ ᱢᱟᱱᱮ ᱟᱞᱮ ᱚᱠᱟᱞᱮ ᱛᱟᱦᱮᱸᱱ ᱜᱮᱭᱟ ᱥᱮ ᱚᱸᱰᱮ ᱫᱚ ᱢᱟᱱᱮ ᱰᱷᱮᱨ ᱥᱟᱱᱛᱟᱲ ᱠᱚ ᱵᱟᱹᱱᱩᱜ ᱠᱚᱣᱟ᱾ ᱟᱞᱮ ᱦᱳᱭ, ᱢᱟᱱᱮ ᱥᱟᱱᱛᱟᱲ ᱠᱚᱫᱚ ᱢᱟᱱᱮ ᱢᱮᱱᱟᱜ ᱫᱚ ᱢᱮᱱᱟᱜ ᱠᱚᱣᱟ ᱢᱟᱱᱮ ᱩᱱᱟᱹᱜ ᱠᱚᱢ ᱫᱷᱟᱨᱟ ᱦᱮ ᱠᱚᱣᱟ᱾ ᱦᱮᱸ ᱟᱫᱚ ᱚᱸᱰᱮ ᱦᱩᱭᱩᱜ ᱜᱮᱭᱟ ᱢᱟᱨᱟᱝ ᱧᱚᱜ ᱛᱮ᱾ ᱢᱟᱱᱮ ᱢᱟᱨᱟᱝ ᱧᱚᱜ ᱨᱚᱛ ᱜᱟᱹᱰᱤ ᱢᱤᱜᱴᱤᱜ ᱠᱚ ᱟᱹᱜᱩ ᱢᱟᱱᱮ, ᱵᱮᱱᱟᱣ ᱠᱟᱜᱼᱟ ᱠᱚ ᱨᱚᱛ ᱜᱟᱹᱰᱤ ᱚᱸᱰᱮ ᱢᱟᱨᱟᱝ ᱧᱚᱜ ᱜᱮ ᱢᱟᱱᱮ ᱢᱤᱜᱴᱤᱜ ᱜᱮᱭᱟ᱾ ᱞᱟᱦᱟ ᱧᱚᱜ ᱢᱮᱞᱟ ᱠᱚᱠᱚ ᱵᱟᱹᱭᱥᱟᱹᱣ ᱜᱮᱭᱟ ᱦᱳᱭ᱾
ᱟᱫᱚ ᱠᱷᱟᱱ ᱦᱟᱸᱜ ᱚᱱᱟ ᱢᱮᱞᱟ ᱨᱮᱫᱚ ᱦᱟᱸᱜ ᱟᱵᱚ ᱥᱟᱱᱛᱟᱲ ᱠᱚᱫᱚ ᱠᱚ ᱫᱚᱠᱟᱱ ᱵᱟᱲᱟᱭ ᱜᱮᱭᱟ ᱥᱮ ᱵᱟᱝ?
ᱟᱸ ᱥᱟᱱᱛᱟᱲ ᱫᱚᱠᱟᱱ ᱫᱚ ᱢᱤᱫᱵᱟᱨ ᱜᱮᱻᱞᱤᱧ ᱧᱮᱞ ᱠᱟᱜᱼᱟ᱾ ᱦᱮᱸᱥᱮ ᱢᱤᱫᱵᱟᱨ ᱤᱭᱟᱹ ᱫᱚᱠᱟᱱ ᱫᱚᱞᱤᱧ ᱧᱮᱞ ᱠᱟᱜᱼᱟ ᱢᱟᱱᱮ ᱥᱟᱱᱛᱟᱲ ᱫᱚᱠᱟᱱ᱾ ᱩᱸ ᱮᱸ ᱛᱮᱦᱮᱧ ᱜᱮ ᱛᱮᱦᱮᱧ ᱜᱮ ᱥᱮ ᱥᱮᱛᱟᱜ ᱨᱮ ᱦᱳᱭ ᱢᱤᱜ ᱜᱷᱟᱹᱲᱤᱡ ᱥᱮᱞᱤᱧ ᱪᱟᱞᱟᱣ ᱞᱮᱱᱟ ᱟᱸ ᱚᱱᱛᱮ ᱫᱟᱬᱟᱵᱟᱲᱟ ᱥᱮ ᱟᱫᱚ ᱩᱱ ᱥᱚᱢᱚᱭ ᱞᱤᱧ ᱧᱮᱞ ᱠᱮᱜᱼᱟ ᱚᱱᱮ, ᱢᱤᱜᱴᱤᱜ ᱜᱮᱞᱤᱧ ᱪᱤᱱᱦᱟᱹᱣ ᱠᱮᱫᱮᱭᱟ ᱡᱮ ᱟᱵᱚᱭᱤᱡ ᱥᱟᱱᱛᱟᱲ ᱫᱚᱠᱟᱱᱮ ᱫᱚᱠᱟᱱ ᱟᱠᱟᱜᱼᱟᱭ᱾ ᱟ ᱵᱟᱫᱽ ᱵᱟᱹᱠᱤ ᱢᱟ ᱱᱟᱦᱟᱸᱜ ᱡᱚᱛᱚ ᱮᱸ ᱵᱟᱝᱱᱮ ᱵᱟᱫᱽ ᱵᱟᱠᱤ ᱢᱟ ᱡᱚᱛᱚ ᱵᱟᱝᱞᱟ ᱛᱮᱜᱮ ᱠᱚ ᱨᱚᱲᱮᱜᱼᱟ ᱥᱮ᱾ ᱟᱨ ᱟᱹᱰᱤᱜᱟᱱ ᱫᱚᱠᱟᱱ ᱠᱚᱜᱮ ᱵᱚᱱᱫᱚ ᱛᱟᱦᱮᱸᱜ ᱠᱟᱱᱟ ᱟᱫᱚ ᱵᱟᱹᱞᱤᱧ ᱴᱷᱤᱠᱟᱹ ᱫᱟᱲᱮᱭ ᱠᱟᱜᱼᱟ᱾
ᱟᱪᱪᱷᱟ ᱟᱪᱪᱷᱟ, ᱟᱪᱪᱷᱟ ᱚᱱᱛᱮ ᱫᱚ ᱦᱟᱸᱜ ᱦᱟᱴ ᱠᱚᱫᱚ ᱦᱩᱭ ᱵᱟᱲᱟᱜ ᱜᱮᱭᱟ ᱥᱮ ᱵᱟᱝᱟ?
ᱦᱮᱸ ᱦᱟᱴ ᱠᱚ ᱦᱩᱭ ᱵᱟᱲᱟᱜ ᱜᱮᱭᱟ ᱫᱚᱢᱮ ᱦᱩᱭᱩᱜ ᱜᱮᱭᱟ ᱢᱟᱨᱟᱝ ᱧᱚᱜ ᱛᱮ ᱦᱟᱴ᱾
ᱚᱸ ᱟᱫᱚ ᱦᱟᱴ ᱠᱚᱨᱮ ᱫᱚ ᱦᱮᱸ, ᱞᱟᱹᱭ ᱵᱤᱱ?
ᱦᱳᱭ ᱦᱟᱴ ᱠᱚᱨᱮ ᱦᱚᱸ ᱟᱫᱚ ᱰᱷᱮᱨ ᱥᱟᱱᱛᱟᱲ ᱠᱚᱫᱚ ᱵᱟᱠᱚ ᱟᱹᱠᱷᱨᱤᱧᱟᱜᱼᱟ᱾
ᱩᱸ
ᱥᱟᱱᱛᱟᱲ ᱠᱚᱫᱚ ᱰᱷᱮᱨ ᱫᱚ ᱵᱟᱠᱚ ᱟᱹᱜᱩᱭᱟ ᱟᱹᱜᱩ ᱦᱚᱸ᱾ ᱟᱨ ᱢᱟᱱᱮ ᱩᱱᱠᱩ ᱫᱤᱠᱩ ᱠᱚᱜᱮ ᱠᱚ ᱟᱹᱜᱩᱭᱟ ᱡᱟᱦᱟᱸᱱᱟᱜ ᱥᱟᱹᱲᱤᱥ ᱥᱟᱭᱟ ᱡᱚᱛᱚ ᱢᱟᱱᱮ ᱞᱩᱜᱽᱲᱤ ᱞᱟᱯᱚ ᱠᱚᱦᱚᱸ, ᱫᱤᱠᱩ ᱜᱮᱞᱤᱧ ᱧᱮᱞ ᱠᱚᱣᱟ ᱟᱹᱜᱩᱭᱟᱠᱚ ᱩᱱᱠᱩ ᱴᱷᱮᱱ ᱠᱚ ᱦᱟᱛᱟᱣ ᱵᱟᱲᱟ ᱦᱩᱭᱩᱜᱼᱟ᱾
ᱦᱩᱸ ᱟᱨ
ᱦᱳᱭ, ᱟᱨ ᱥᱚᱢᱚᱭ ᱨᱮ ᱩᱱᱠᱩ ᱮ ᱥᱚᱢᱚᱭ ᱨᱮ ᱩᱱᱠᱩ ᱦᱚᱲ ᱠᱚᱫᱚ, ᱢᱟᱱᱮ ᱩᱱᱠᱩ ᱩᱸ ᱟᱵᱚ ᱥᱟᱱᱛᱟᱲ ᱦᱚᱲ ᱠᱚᱢᱟ ᱩᱱᱠᱩ ᱵᱩᱲᱦᱤ ᱮᱨᱟ ᱠᱚᱢᱟᱧ ᱧᱮᱞ ᱠᱚᱣᱟ ᱨᱟᱥᱛᱟ ᱠᱚᱨᱮ ᱠᱚ ᱜᱤᱛᱤᱡ ᱠᱚᱜᱼᱟ ᱠᱚ ᱥᱟᱭᱠᱮᱞ ᱠᱚᱫᱚ ᱠᱚ ᱢᱤᱜ ᱫᱷᱟᱨᱮ ᱩᱞᱴᱟᱹᱣ ᱠᱚᱜᱼᱟ᱾
ᱟ ᱦᱚᱭ ᱦᱚᱭ ᱟᱵᱚ ᱥᱟᱱᱛᱟᱲ ᱢᱟ ᱦᱟᱸᱜ ᱚᱱᱠᱟᱱ ᱱᱟᱯᱟᱭ ᱱᱟᱯᱟᱭ ᱡᱤᱱᱤᱥ ᱢᱟ ᱟᱹᱠᱷᱨᱤᱧ ᱵᱟᱝᱵᱚᱱ ᱵᱟᱲᱟᱭᱟ᱾ ᱠᱷᱟᱹᱞᱤ ᱦᱟᱺᱰᱤ ᱯᱟᱹᱣᱨᱟᱹ ᱟᱹᱠᱷᱨᱤᱧ ᱜᱮᱦᱟᱸᱜ ᱵᱚᱱ ᱵᱟᱰᱟᱭᱟ᱾
ᱦᱳᱭ,
ᱚᱱᱟ ᱦᱚᱛᱮ ᱛᱮᱜᱮ ᱚᱝᱠᱟ ᱛᱮᱦᱚᱸ ᱟᱹᱰᱤᱜᱟᱱ ᱨᱚᱲ ᱠᱚᱵᱚᱱ ᱟᱸᱡᱚᱢ ᱜᱮᱭᱟ ᱥᱮ ᱚᱱᱟ, ᱠᱷᱟᱹᱛᱤᱨ ᱛᱮ ᱨᱮᱦᱚᱸ ᱟᱹᱰᱤ ᱜᱟᱱ ᱵᱚᱱ ᱛᱟᱭᱱᱚᱢ ᱜᱮᱭᱟ᱾
ᱦᱳᱭ, ᱟᱪᱪᱷᱟ ᱟᱹᱞᱤᱧᱟᱜ ᱨᱚᱲ ᱪᱮᱜ ᱞᱮᱠᱟ ᱟᱸᱡᱚᱢᱚᱜ ᱠᱟᱱᱟ, ᱡᱟᱦᱟᱸᱱᱟᱜ ᱥᱟᱰᱮ ᱠᱚ ᱟᱸᱡᱚᱢᱚᱜ ᱠᱟᱱᱟ ᱠᱤ?
ᱦᱳᱭ ᱥᱟᱭᱤᱰ ᱨᱮ ᱠᱟᱹᱡ ᱥᱟᱰᱮ ᱟᱸᱡᱚᱢᱚᱜ ᱠᱟᱱᱟ᱾
ᱚᱻ ᱦᱳᱭ ᱢᱟᱱᱮ ᱤᱱᱠᱟᱹ ᱜᱟᱹᱰᱤ ᱠᱚ ᱢᱟᱱᱮ ᱧᱤᱫᱟᱹ ᱵᱮᱲᱟ ᱪᱮᱫ ᱢᱟᱞ ᱠᱚ, ᱠᱚ ᱤᱫᱤ ᱜᱮᱭᱟ ᱛᱚ ᱟᱹᱜᱩᱭ ᱜᱮᱭᱟ ᱠᱚ ᱛᱚ ᱟᱫᱚ ᱚᱱᱟ ᱦᱚᱛᱮᱜ ᱛᱮᱜᱮ ᱠᱟᱹᱡ ᱢᱟᱱᱮ ᱠᱟᱹᱡ ᱥᱚᱢᱚᱭ ᱥᱟᱰᱮ ᱜᱚᱫ ᱮᱱᱟ ᱠᱟᱹᱴᱤᱡ ᱦᱳᱭ᱾ ᱟᱨ ᱠᱟᱡᱮ ᱦᱚᱭ ᱦᱚᱸᱭ ᱦᱚᱭ ᱫᱷᱟᱨᱟᱭᱮᱫ ᱟᱭ ᱫᱟᱨᱮ ᱠᱚ ᱦᱮᱱᱟᱜ-ᱟ ᱛᱚ ᱟᱞᱮ ᱚᱲᱟᱜ ᱥᱩᱨ ᱠᱚᱨᱮ᱾ ᱚᱱᱟ ᱠᱚ ᱥᱟᱰᱮ ᱠᱟᱱᱟ ᱯᱟᱞᱮᱫ ᱾
ᱦᱳᱭ ᱢᱟᱭ ᱦᱚᱭ ᱜᱮᱭᱟ ᱵᱤᱨ ᱫᱤᱥᱚᱢ ᱨᱮᱱ ᱦᱚᱲ ᱫᱚ ᱟᱫᱚ ᱫᱟᱨᱮ ᱨᱮᱱᱟᱜ ᱦᱚᱭ ᱫᱚ ᱥᱟᱰᱮ ᱟᱸᱡᱚᱢ ᱦᱤᱡᱩᱜ ᱜᱮᱭᱟ ᱦᱟᱸᱜ ᱾
ᱦᱳᱭ ᱟᱨ ᱚᱱᱟᱛᱮ ᱥᱮᱛᱟ ᱠᱚᱦᱚᱸ ᱫᱚᱢᱮ ᱦᱮᱱᱟᱜ ᱠᱚᱣᱟ ᱫᱚᱢᱮ ᱥᱟᱥᱛᱟ᱾ ᱚᱱᱛᱮ ᱢᱟ ᱟᱫᱚ ᱢᱟᱱᱮ ᱦᱟᱜ ᱩᱱᱠᱩ ᱦᱟᱹᱛᱤ ᱠᱚᱠᱚ ᱦᱤᱡᱩᱜᱼᱟ ᱠᱚ ᱥᱮ ᱟᱫᱚ ᱦᱟᱹᱛᱤ ᱵᱚᱛᱚᱨ ᱵᱚᱛᱚᱨ ᱛᱮᱜᱮ ᱩᱱᱠᱩ ᱢᱟᱱᱮ ᱥᱮᱛᱟ ᱠᱚᱞᱮ ᱫᱚᱢᱮᱞᱮ ᱟᱹᱥᱩᱞ ᱟᱠᱟᱫ ᱠᱚᱣᱟ ᱟᱞᱮ ᱚᱲᱟᱜ ᱨᱮᱦᱚᱸ ᱢᱤᱫᱴᱤᱡ ᱢᱮᱱᱟᱭᱟ ᱢᱤᱫᱴᱤᱡ ᱦᱮᱸ ᱜᱚᱴᱟ ᱚᱲᱟᱜ ᱨᱮᱜᱮ ᱠᱟᱹᱴᱤᱡ ᱢᱟᱹᱴᱤᱡ ᱠᱚ ᱫᱚᱦᱚ ᱟᱠᱟᱫ ᱠᱚᱣᱟ ᱾ ᱩᱱᱠᱩ ᱠᱚᱦᱚᱸ ᱫᱚᱢᱮ ᱠᱚ ᱨᱟᱜᱟ ᱠᱚ ᱜᱷᱟᱹᱣ ᱜᱷᱟᱹᱣ ᱛᱟᱯᱟᱢ ᱟᱠᱚ᱾
ᱟᱪᱪᱷᱟ ᱟᱪᱪᱷᱟ ᱟᱪᱪᱷᱟ᱾
ᱦᱳᱭ ᱩᱱᱠᱩ ᱠᱚᱠᱚ ᱛᱟᱯᱟᱝᱟ᱾ ᱩᱱᱠᱩ ᱫᱚ ᱪᱮᱫ ᱠᱚ ᱵᱩᱡᱷᱟᱹᱣᱟ ᱦᱳᱭ ᱥᱚᱢᱚᱭ ᱨᱮᱫᱚ ᱢᱟᱱᱮ ᱜᱮᱨ ᱦᱚᱸᱠᱚ ᱜᱮᱨ ᱵᱟᱲᱟ ᱟᱠᱟᱫ ᱞᱮᱜᱮᱭᱟ ᱚᱠᱟ ᱥᱚᱢᱚᱭ ᱱᱚᱝᱠᱟ ᱥᱩᱨ ᱠᱚᱨᱮᱢ ᱛᱟᱦᱮᱸᱱᱟ ᱫᱟᱠᱟ ᱠᱚᱢ ᱮᱢᱟ ᱠᱚᱣᱟ᱾